ᱦᱮᱞᱳ ᱫᱟᱫᱟ ᱨᱚᱨ ᱟᱸᱧᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ ᱦᱳᱭ᱾
ᱦᱳᱭ ᱛᱟᱦᱚᱞᱮ ᱫᱟᱫᱟ ᱚᱠᱟᱞᱮᱠᱟ ᱢᱮᱱᱟᱜ ᱢᱮᱭᱟ?
ᱢᱚᱸᱡᱽ ᱵᱟᱲᱟ ᱜᱮ ᱟᱢᱜᱮ ᱪᱮᱜ ᱞᱮᱠᱟ?
ᱦᱳᱭ ᱤᱧ ᱦᱚᱸ ᱱᱟᱯᱟᱭ ᱜᱤ᱾
ᱛᱟᱦᱚᱞᱮ ᱫᱟᱫᱟ ᱟᱯᱮᱥᱮᱱ ᱫᱚ ᱫᱟᱜ ᱡᱟᱹᱲᱤ ᱫᱟᱜ ᱡᱟᱹᱲᱤ ᱠᱚ ᱚᱠᱟᱞᱮᱠᱟ ᱦᱩᱭᱩᱜ ᱠᱟᱱᱟ ᱥᱮ ᱵᱟᱝᱟ?
ᱦᱮᱸ ᱦᱩᱭᱩᱜ ᱠᱟᱱ ᱜᱮᱭᱟ ᱴᱷᱤᱠ ᱜᱮ᱾ ᱟᱨ ᱟᱯᱮ ᱥᱮᱫ?
ᱟᱞᱮᱥᱮᱜ ᱫᱚ ᱛᱮᱦᱤᱧ ᱜᱟᱯᱟ ᱫᱚ ᱩᱱᱟᱹᱜ ᱫᱚ ᱵᱟᱝᱟ ᱵᱟᱝ ᱩᱱᱟᱹᱜ ᱫᱚ ᱵᱟᱭ ᱫᱟᱜ ᱵᱟᱨᱟᱭᱮᱫ ᱠᱟᱱᱟ᱾ ᱢᱮᱱᱠᱷᱟᱱ ᱨᱤᱢᱤᱞ ᱫᱚ ᱨᱤᱢᱤᱞᱮᱜ ᱠᱟᱱ ᱨᱮᱦᱚᱸ ᱫᱟᱜ ᱠᱚᱫᱚ ᱠᱷᱩᱵ ᱠᱚᱢ ᱜᱮ ᱡᱚᱨᱚᱜ ᱠᱟᱱᱟ᱾
ᱟᱪᱪᱷᱟ,
ᱛᱟᱦᱚᱞᱮ ᱫᱟᱫᱟ ᱟᱯᱮᱥᱮᱱ ᱫᱚ ᱪᱟᱥ ᱠᱟᱹᱢᱤ ᱠᱚᱫᱚ ᱫᱷᱩᱨᱟᱹᱣ ᱦᱩᱭᱱᱟ ᱥᱮ ᱵᱟᱝᱟ ᱫᱟᱜ ᱵᱟᱲᱟᱭᱮᱫ ᱠᱟᱱ ᱜᱮ ᱛᱚ ᱚᱱᱠᱟ ᱜᱮ?
ᱦᱮᱸ ᱫᱟᱜ ᱵᱟᱲᱟᱭᱮᱜ ᱠᱟᱱ ᱜᱮᱭᱟᱭ ᱱᱚᱜᱼᱚᱭ ᱠᱷᱮᱛ ᱠᱚ ᱯᱮᱨᱮᱡᱚᱜ ᱠᱟᱱ ᱜᱮᱭᱟ ᱫᱟᱜ ᱮᱜ ᱠᱟᱱ ᱜᱮᱭᱟᱭ᱾ ᱥᱤ ᱵᱟᱲᱟᱭ ᱫᱟᱠᱚ ᱠᱷᱮᱛ ᱠᱚ ᱟᱯᱚᱨ ᱠᱚᱠᱚ ᱦᱚᱸ ᱞᱟᱹᱴᱩ ᱵᱟᱲᱟᱭᱮᱱᱟ,
ᱦᱮᱸ ᱛᱚᱞᱟ ᱠᱚᱫᱚ ᱛᱟᱦᱞᱮ ᱡᱚᱛᱚ ᱨᱟᱠᱟᱵ, ᱨᱟᱠᱟᱵ ᱠᱟᱱ ᱛᱟᱠᱚᱣᱟ ᱨᱚᱦᱚᱭ ᱩᱯᱚᱡᱩᱠᱛᱚ ᱦᱩᱭ ᱵᱟᱲᱟᱟᱣ ᱟᱠᱟᱱᱟ?
ᱦᱩᱭ ᱠᱟᱱᱟ ᱠᱤᱪᱷᱩ ᱜᱩᱞᱟᱱ ᱫᱚ ᱦᱩᱭ ᱠᱟᱱᱟ ᱠᱤᱪᱷᱩ ᱜᱩᱞᱟᱱ ᱫᱚ ᱦᱟᱯᱮ ᱛᱟᱭᱱᱚᱢ ᱧᱚᱜ ᱟᱠᱟᱱᱟ, ᱞᱟᱦᱟ ᱛᱟᱭᱱᱚᱢ
ᱦᱳᱭ ᱚᱱᱟ ᱢᱟ ᱦᱩᱭᱩᱜ ᱛᱟᱦᱮᱱ ᱜᱮ ᱚᱱᱠᱟ ᱜᱮ᱾ ᱛᱟᱦᱚᱞᱮ ᱫᱟᱫᱟ ᱟᱢᱫᱚ ᱪᱮᱜ ᱠᱚᱢ ᱪᱤᱠᱟᱹ ᱵᱟᱲᱟᱭ ᱜᱮᱭᱟ?
ᱪᱮᱜ ᱠᱚᱢ ᱪᱮᱠᱟ ᱵᱟᱲᱟᱭᱟ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮ᱾
ᱮᱭ ᱯᱚᱨᱮ ᱟᱨ ᱠᱤᱪᱷᱩ ᱫᱤᱱ ᱯᱚᱨᱮ ᱠᱟᱹᱢᱤ ᱠᱚ ᱞᱟᱜᱟᱜᱼᱟ᱾
ᱦᱳᱭ ᱠᱟᱹᱢᱤ ᱠᱚᱢᱟ ᱥᱟᱱᱟᱢ ᱦᱚᱲᱜᱮ ᱞᱟᱜᱟᱣ ᱵᱚᱱᱟ᱾
ᱦᱮᱸ
ᱛᱟᱞᱦᱮ ᱢᱮᱱᱫᱟᱹᱧ ᱟᱢ ᱫᱚ ᱫᱟᱲᱟᱱ ᱠᱚᱫᱚ ᱚᱠᱟ ᱠᱚᱨᱮᱢ ᱥᱮᱱ ᱵᱟᱲᱟ ᱟᱠᱟᱱᱟ?
ᱫᱟᱲᱟ ᱠᱚ ᱪᱟᱞᱟᱣ ᱦᱩᱭᱩᱜ ᱛᱟᱦᱮᱱ ᱜᱮᱭᱟ ᱥᱟᱺᱜᱤᱧ ᱥᱟᱺᱜᱤᱧ ᱥᱩᱨ ᱠᱚᱨᱮ ᱦᱚᱸ᱾ ᱥᱟᱺᱜᱤᱧ ᱥᱮᱱ ᱵᱟᱲᱟ ᱦᱩᱭᱩᱜ ᱛᱟᱦᱮᱱ ᱜᱮᱭᱟ ᱚᱡᱳᱫᱽᱫᱷᱟ ᱚᱱᱟ ᱠᱚᱨᱮ ᱦᱚᱸ ᱪᱟᱞᱟᱣ ᱵᱟᱲᱟ ᱦᱩᱭ ᱟᱠᱟᱱᱟ ᱱᱚᱛᱮ ᱫᱤᱜᱷᱟ ᱦᱚᱸ ᱥᱮᱱ ᱵᱟᱲᱟ ᱦᱩᱭᱩ ᱟᱠᱟᱱᱟ᱾
ᱛᱟᱦᱚᱞᱮ ᱫᱤᱜᱷᱟ ᱥᱮᱱ ᱠᱟᱛᱮᱫ ᱚᱠᱟ ᱞᱮᱠᱟᱢ ᱟᱴᱠᱟᱨ ᱞᱮᱜ-ᱟ ᱚᱱᱟ ᱨᱮᱱᱟᱜ ᱚᱵᱷᱤᱜᱽᱜᱚᱛᱟ ᱚᱠᱟ ᱮᱠᱥᱯᱮᱨᱤᱭᱮᱱᱥ ᱠᱟᱹᱴᱤᱡ ᱞᱟᱹᱭᱟᱹᱧ ᱠᱷᱟᱱ ᱢᱟ ᱱᱟᱯᱟᱭ ᱠᱚᱜ-ᱟ᱾
ᱦᱮᱞᱳ ᱨᱚᱲ ᱟᱸᱡᱚᱢ ᱨᱚᱲ ᱟᱸᱡᱚᱢᱚᱜ ᱠᱟᱱᱟ ᱥᱮ ᱵᱟᱝᱟ
ᱦᱳᱭ ᱟᱸᱡᱚᱢᱚᱜ ᱠᱟᱱ ᱜᱮᱭᱟ᱾
ᱦᱳᱭ ᱢᱮᱱᱫᱟᱹᱧ ᱛᱟᱦᱚᱞᱮ ᱫᱤᱜᱷᱟ ᱫᱚ ᱚᱠᱟ ᱞᱮᱠᱟᱨᱮ ᱥᱮᱱ ᱞᱮᱱᱠᱷᱟᱱ ᱱᱟᱯᱟᱭᱚᱜ-ᱟ ᱪᱮᱫ ᱛᱮᱯᱮ ᱥᱮᱱ ᱞᱮᱱᱟ
ᱟᱞᱮ ᱫᱚᱞᱮ ᱥᱮᱱᱞᱮᱱᱟ ᱵᱟᱥ ᱞᱮ ᱨᱤᱡᱟᱹᱵ ᱞᱮᱫᱟ ᱚᱱᱠᱟ ᱵᱟᱥ ᱛᱮᱞᱮ ᱥᱮᱱ ᱞᱮᱱᱟ ᱠᱤᱪᱷᱩ ᱜᱞᱟᱝ ᱫᱚᱠᱚ ᱥᱮᱱ ᱞᱮᱱᱟ ᱜᱟᱹᱰᱤ ᱛᱮ ᱢᱟᱱᱮ ᱴᱨᱮᱱ ᱠᱚᱛᱮ
ᱮᱢᱱᱤ ᱵᱟᱥ ᱛᱮ ᱞᱟᱭᱤᱱ ᱵᱟᱥ ᱠᱚᱛᱮ᱾
ᱛᱟᱦᱚᱞᱮ ᱚᱠᱟᱞᱮᱠᱟ ᱥᱩᱵᱤᱫᱟᱜ-ᱟ ᱡᱟᱦᱟᱸ ᱫᱚ ᱨᱤᱡᱟᱹᱵᱷ ᱵᱟᱥ ᱛᱮ ᱥᱮᱱ ᱜᱮ ᱥᱮ ᱴᱨᱮᱱ ᱠᱚᱛᱮ ᱚᱠᱟᱴᱟᱜ ᱛᱮ ᱱᱟᱯᱟᱭᱚᱜ-ᱟ
ᱥᱮᱱ ᱫᱚ ᱨᱤᱡᱟᱹᱵᱷ ᱵᱟᱥ ᱛᱮ ᱜᱮ ᱥᱟᱞᱟᱱ ᱠᱷᱟᱱ ᱫᱚ ᱵᱷᱟᱞᱮᱭᱟ ᱨᱤᱡᱟᱵᱷ ᱵᱟᱥ ᱛᱮᱫᱚ ᱱᱤᱡᱮᱨ ᱥᱟᱫᱷᱤᱱ ᱞᱮᱠᱟ ᱠᱟᱛᱮᱢ ᱪᱟᱞᱟᱜ-ᱟ
ᱦᱳᱭ ᱚᱱᱟ ᱦᱚᱸ ᱱᱟᱯᱟᱭ ᱜᱮ
ᱦᱩᱸ ᱡᱟᱦᱟᱸᱱᱟᱜ ᱚᱥᱩᱵᱤᱫᱷᱟ ᱠᱚᱨᱮ ᱵᱮᱥᱩᱵᱤᱫᱷᱟ ᱠᱚᱨᱮ
ᱦ ᱛᱟᱦᱚᱞᱮ ᱧᱮᱞ ᱡᱚᱝ ᱞᱮᱠᱟ ᱫᱚ ᱫᱤᱜᱷᱟ ᱠᱚᱨᱮ ᱧᱮᱞ ᱡᱚᱝ ᱞᱮᱠᱟ ᱡᱤᱱᱤᱥ ᱫᱚ ᱚᱠᱟ ᱠᱚ ᱢᱮᱱᱟᱜ ᱠᱟᱫᱟ ᱡᱟᱭᱜᱟ ᱠᱚ ᱠᱟᱹᱴᱤᱡ ᱠᱟᱹᱴᱤᱡ ᱞᱟᱹᱭᱟᱹᱧ ᱠᱷᱟᱱ
ᱻ ᱢᱮᱱᱟᱜ ᱟᱠᱟᱜ ᱜᱮᱭᱟ ᱟᱭᱢᱟ ᱠᱤᱪᱷᱩ ᱜᱮ ᱫᱤᱜᱷᱟ ᱨᱮᱫᱚ ᱚᱱᱠᱟ ᱟᱠᱷᱨᱤᱧ ᱡᱤᱱᱤᱥ ᱠᱚ ᱡᱟᱦᱱᱟᱜ ᱠᱚ ᱠᱤᱨᱤᱧ ᱵᱟᱲᱟ ᱞᱮᱠᱟ ᱡᱤᱱᱤᱥ ᱫᱚᱠᱟᱱ ᱠᱚ ᱟᱭᱢᱟ ᱵᱟᱹᱭᱥᱟᱹᱜ ᱜᱮᱭᱟ ᱫᱩᱲᱩᱵ ᱜᱮᱭᱟ ᱠᱚ ᱫᱚᱠᱟᱱ ᱠᱚᱨᱮ ᱦᱟᱹᱵᱤ ᱡᱟᱹᱵᱤ ᱢᱟᱱᱮ ᱡᱟᱢᱟ ᱯᱮᱱ ᱠᱤᱨᱤᱧ᱾ ᱡᱟᱢᱟ ᱯᱮᱱ ᱠᱚᱠᱚ ᱟᱹᱠᱷᱨᱤᱧᱟ ᱛᱟ ᱯᱚᱨᱮ ᱡᱟᱦᱟᱱᱟᱜ ᱚᱱᱠᱟ ᱟᱨᱚ ᱵᱷᱟᱞᱮ ᱡᱤᱱᱤᱥ ᱢᱟᱱᱮ ᱧᱮᱞ ᱡᱚᱝ ᱞᱮᱠᱟ ᱟᱭᱢᱟ ᱠᱤᱪᱷᱩ ᱚᱱᱠᱟ ᱛᱟᱦᱮᱱᱟ
ᱚᱻ ᱱᱟᱯᱟᱭ ᱜᱮ ᱛᱟᱦᱚᱞᱮ ᱚᱱᱟ ᱠᱚᱦᱚᱸ ᱟᱨ ᱱᱚᱛᱮ ᱱᱚᱛᱮ ᱚᱠᱟ ᱥᱮ ᱚᱡᱳᱫᱽᱫᱷᱟ ᱥᱮ ᱱᱚᱛᱮ ᱫᱚ ᱪᱮᱫ ᱠᱚ ᱢᱮᱱᱟᱜ-ᱟ ᱚᱱᱟ ᱠᱚᱨᱮ ᱫᱚ ᱟᱸᱡᱚᱢ ᱫᱚ ᱟᱸᱡᱚᱢ ᱦᱩᱭ ᱟᱠᱟᱱᱟ ᱡᱮ ᱵᱷᱟᱹᱜᱤ ᱯᱟᱦᱟᱲ ᱢᱮᱱᱟᱜ-ᱟ ᱰᱮᱢ ᱠᱚ ᱢᱮᱱᱟᱜ-ᱟ ᱟᱨᱚ ᱪᱮᱫ ᱠᱷᱟᱫᱟᱱ ᱠᱚ ᱱᱮᱛᱟᱨ ᱫᱚ ᱵᱮᱱᱟᱣᱮᱫ ᱠᱟᱱᱟ ᱠᱚ ᱛᱚ ᱚᱠᱟᱥᱮᱫ ᱪᱮᱫ ᱠᱚ ᱢᱮᱱᱟᱜ ᱟᱠᱟᱫᱟ ᱠᱟᱹᱴᱤᱡ ᱚᱱᱟ ᱠᱚᱢ ᱞᱟᱹᱭᱟᱹᱧ ᱠᱷᱟᱱ
ᱢᱮᱱᱟᱜ ᱜᱮᱭᱟ ᱟᱭᱢᱟ ᱠᱤᱪᱷᱩ ᱡᱤᱱᱤᱥ ᱜᱮ ᱰᱮᱢ ᱰᱮᱢ ᱦᱚᱸ ᱢᱮᱱᱟᱜ ᱟᱠᱟᱫᱟ ᱰᱮᱢ ᱧᱮᱞ ᱞᱮᱠᱟ ᱡᱤᱱᱤᱥ ᱢᱮᱱᱟᱜ-ᱟ ᱢᱤᱫᱴᱮᱱ ᱰᱮᱢ ᱫᱚ ᱵᱟᱝ
ᱻ
ᱟᱭᱢᱟ ᱰᱮᱢ ᱢᱟᱱᱟᱜ ᱠᱟᱫᱟ ᱚᱝᱠᱟ ᱟᱯᱟᱨ ᱰᱮᱢ ᱢᱮᱱᱟᱜ ᱟᱠᱟᱫᱟ ᱞᱚᱣᱟᱨ ᱰᱮᱢ ᱢᱮᱱᱟᱜ ᱟᱠᱟᱫᱟ ᱟᱨᱚ ᱡᱷᱟᱨᱱᱟ ᱢᱮᱱᱟᱜ ᱟᱠᱟᱫᱟ
ᱻ
ᱰᱮᱢ ᱫᱚ ᱱᱮᱛᱟᱨ ᱫᱤᱱ ᱠᱷᱚᱡ ᱫᱚ ᱵᱮᱥᱤ ᱢᱟᱱᱮ ᱨᱮᱭᱟᱲ ᱫᱤᱱ ᱥᱮᱱ ᱞᱮᱱᱠᱷᱟᱱ ᱟᱹᱰᱤ ᱢᱚᱸᱡᱽ ᱜᱮ ᱧᱮᱞᱚᱜ-ᱟ ᱢᱮᱱᱛᱮ ᱚᱝᱠᱟ
ᱚ ᱟᱪᱪᱷᱟ
ᱫᱟᱬᱟ ᱵᱟᱲᱟᱭ ᱠᱚᱨᱮ ᱟᱭᱢᱟ ᱦᱚᱲ ᱠᱚ ᱪᱟᱞᱟᱣ ᱵᱟᱲᱟᱜ ᱛᱟᱦᱮᱱ ᱜᱮᱭᱟ ᱚᱱᱠᱟ
ᱟᱨ ᱛᱟᱦᱚᱞᱮ ᱚᱠᱟ ᱠᱚᱨᱮᱯᱮ ᱫᱟᱬᱟ ᱞᱮᱜ-ᱟ ᱟᱯᱮ ᱫᱚ
ᱜᱟᱱᱟ ᱢᱮᱱᱟᱜ ᱟᱠᱟᱫᱟ ᱰᱮᱢ ᱢᱮᱱᱟᱜ ᱟᱠᱟᱫᱟ ᱰᱮᱢ ᱞᱮ ᱫᱟᱬᱟ ᱵᱟᱲᱟ ᱟᱠᱟᱫᱟ ᱛᱟᱯᱚᱨᱮ ᱟᱨᱚ ᱯᱟᱨᱠ ᱢᱮᱱᱟᱜᱼᱟ ᱯᱟᱨᱠ ᱨᱮᱦᱚᱸ ᱥᱮᱱ ᱵᱟᱲᱟ ᱦᱩᱭ ᱟᱠᱟᱱᱟ ᱧᱮᱞ ᱵᱟᱲᱟ ᱦᱩᱭ ᱟᱠᱟᱱᱟ᱾
ᱛᱟᱦᱚᱞᱮ ᱰᱮᱢ, ᱰᱮᱢ ᱨᱮᱯᱮ ᱰᱷᱚᱸᱜᱟ ᱠᱚᱨᱮ ᱫᱚᱯᱮ ᱫᱮᱡ ᱵᱟᱲᱟ ᱞᱮᱱᱟ ᱥᱮᱵᱟᱝ ᱱᱟᱹᱣᱠᱚ ᱠᱚᱨᱮ ᱫᱚ
ᱦᱮᱸ ᱫᱮᱡ ᱵᱟᱲᱟᱜ ᱜᱮ ᱱᱟᱹᱣᱠᱟᱹ ᱠᱚᱨᱮ ᱦᱚᱸ ᱢᱚᱸᱡᱽ ᱜᱮ ᱵᱩᱡᱷᱟᱹᱜᱼᱟ ᱪᱟᱹᱞᱩ ᱵᱟᱲᱟᱭ ᱦᱩᱭᱩᱜ ᱛᱟᱦᱮᱱᱟ ᱫᱮᱡ ᱠᱟᱛᱮᱜ
ᱚ ᱱᱟᱯᱟᱭ ᱜᱮ ᱛᱟᱦᱚᱞᱮ ᱢᱟ
ᱦᱮᱸ ᱟᱨᱚ ᱢᱮᱱᱟᱜ ᱟᱠᱟᱫᱟ ᱡᱷᱟᱨᱱᱟ ᱢᱮᱱᱟᱜ ᱟᱠᱟᱫᱟ᱾ ᱦᱩᱸ ᱡᱷᱟᱨᱱᱟ ᱨᱮ ᱟᱨᱚ ᱰᱟᱹᱰᱤ ᱢᱮᱱᱟᱜ ᱟᱠᱟᱫᱟ᱾
ᱦᱚᱭ ᱱᱟᱯᱟᱭ ᱜᱮ ᱢᱟ ᱛᱟᱦᱚᱞᱮ ᱢᱟ
ᱟᱨᱚ ᱵᱩᱨᱩ ᱪᱮᱛᱟᱱ ᱨᱮ ᱢᱮᱱᱟᱜ ᱟᱠᱟᱫᱟ᱾ ᱵᱟᱡᱟᱨ ᱢᱮᱱᱟᱜ ᱟᱠᱟᱫᱟ᱾
ᱛᱟᱦᱞᱮ ᱠᱷᱟᱱ ᱧᱮᱞ ᱡᱚᱝ ᱞᱟᱹᱜᱤᱫ
ᱜᱮ ᱚᱰᱮ
ᱧᱮᱞ ᱡᱚᱝ ᱞᱮᱠᱟᱱᱟᱜ ᱜᱮ ᱡᱟᱭᱜᱟ ᱠᱟᱱᱟ ᱛᱟᱦᱚᱞᱮ ᱤᱧᱦᱚᱸ ᱦᱟᱯᱮᱱ ᱫᱤᱱ ᱥᱮᱱᱚᱜ ᱨᱮᱱᱟᱜ ᱫᱚ ᱢᱮᱱᱟᱜ ᱠᱟᱫᱟ ᱡᱮ ᱧᱮᱞ ᱦᱩᱭᱩᱜᱼᱟ᱾ ᱥᱚᱢᱚᱭ ᱠᱟᱛᱮᱜ ᱥᱮᱱᱚᱜ ᱦᱩᱭᱩᱜᱼᱟ ᱧᱮᱞ ᱦᱩᱭᱩᱜᱼᱟ ᱚᱱᱟ ᱠᱚ
ᱦᱚᱭ-ᱦᱚᱭ, ᱦᱚᱭ ᱦᱤᱡᱩᱜ ᱯᱮ
ᱦᱚᱭ ᱥᱮᱱᱚᱜ ᱢᱟ ᱢᱮᱱᱮᱫ ᱫᱟᱬᱟ-ᱵᱟᱲᱟ ᱫᱚ ᱞᱟᱹᱠᱛᱤ ᱠᱟᱱ ᱜᱮᱭᱟ ᱡᱟᱦᱟᱸ ᱱᱟᱣᱟ-ᱱᱟᱣᱟ ᱴᱚᱴᱷᱟ ᱠᱚᱨᱮ ᱥᱮ ᱱᱟᱣᱟ ᱱᱟᱣᱟ ᱡᱟᱭᱜᱟ ᱠᱚᱨᱮ ᱫᱟᱨᱟ ᱠᱟᱛᱮ ᱛᱮᱫ ᱧᱮᱞᱟ ᱚᱱᱟ ᱠᱚ ᱫᱟᱬᱟ ᱵᱟᱲᱟ ᱨᱮᱱᱟᱜ ᱡᱟᱦᱟᱸ ᱮᱠᱥᱯᱤᱨᱤᱭᱮᱱᱥ ᱚᱱᱟ ᱠᱚᱜᱮ ᱟᱞᱟᱫᱟ ᱜᱮᱭᱟ ᱢᱚᱱᱮᱨᱮ ᱡᱤᱣᱤ ᱠᱚ ᱨᱟ. ᱥᱠᱟ. ᱜᱼᱟ᱾ ᱫᱟᱬᱟ ᱞᱮᱠᱷᱟᱱ ᱢᱟᱭᱤᱱᱰ ᱠᱚ ᱯᱷᱮᱨᱮᱥ ᱛᱟᱦᱮᱱᱟ ᱡᱟᱦᱟᱸ ᱫᱚ ᱱᱟᱯᱟᱭ ᱟᱴᱠᱟᱨᱚᱜᱼᱟ᱾ ᱫᱟᱬᱟ ᱠᱟᱛᱮ ᱱᱟᱣᱟᱼᱱᱟᱣᱟ ᱡᱟᱭᱜᱟ ᱠᱷᱚᱱᱟᱜ ᱡᱤᱱᱤᱥ ᱠᱚ ᱚᱱᱟ ᱨᱮᱱᱟᱜ ᱵᱮᱵᱷᱟᱨ ᱠᱚ ᱚᱠᱟ ᱞᱮᱠᱟ ᱚᱱᱟ ᱠᱚ ᱵᱩᱡᱽ ᱧᱟᱢᱚᱜᱼᱟ᱾
ᱦᱩᱸᱻ
ᱮᱦᱮᱢ ᱛᱟᱦᱚᱞᱮ ᱟᱨ ᱚᱠᱟ ᱠᱚᱨᱮ ᱚᱱᱠᱟᱢ ᱥᱮᱱ ᱵᱟᱲᱟ ᱟᱠᱟᱱᱟ ᱥᱮ ᱵᱟᱝᱟ ᱮᱴᱟᱜ ᱠᱚᱨᱮ ᱫᱚ
ᱟᱨ ᱮᱴᱟᱜ ᱠᱚᱨᱮ ᱫᱚ ᱮᱠᱷᱚᱱ ᱫᱚ ᱪᱟᱞᱟᱣ ᱢᱟ ᱪᱟᱞᱟᱣ ᱵᱟᱲᱟ ᱦᱩᱭ ᱟᱠᱟᱱ ᱜᱮ
ᱚᱱᱛᱮ ᱚᱱᱛᱮ ᱢᱮᱱᱟᱜ-ᱟ ᱚᱱᱛᱮ ᱟᱸᱡᱚᱢ ᱟᱠᱟᱫᱟᱢ ᱥᱮ ᱡᱮ ᱢᱩᱠᱩᱴᱢᱩᱱᱤᱯᱩᱨ ᱚᱱᱟ ᱠᱚᱨᱮ ᱫᱚ ᱥᱮᱱ ᱵᱟᱲᱟ ᱟᱠᱟᱱᱟ ᱥᱮ ᱵᱟᱝᱼᱟ᱾
ᱵᱟᱝᱟᱼᱵᱟᱝᱟ ᱢᱩᱠᱩᱴᱢᱩᱱᱤᱯᱩᱨ ᱫᱚ ᱵᱟᱝ ᱥᱮᱱ ᱦᱩᱭ ᱟᱠᱟᱱᱟ᱾
ᱦᱚᱭ ᱱᱚᱛᱮ ᱦᱚᱸ ᱦᱮᱡ ᱞᱮᱱ ᱦᱚᱭ ᱥᱮᱱ ᱫᱚ ᱦᱩᱭ ᱟᱠᱟᱱ ᱜᱮᱭᱟ ᱧᱮᱞ ᱦᱩᱭ ᱟᱠᱟᱱᱟ ᱵᱷᱟ. ᱜᱤᱼᱵᱷᱟ. ᱜᱤ ᱱᱚᱰᱮ ᱦᱚᱸ ᱚᱱᱠᱟᱜᱮ ᱢᱩᱠᱩᱴᱢᱚᱱᱤᱯᱩᱨ ᱨᱮ ᱡᱟᱦᱟᱸ ᱦᱚᱭ ᱢᱟ ᱞᱟᱹᱭ ᱢᱮ
ᱢᱮᱱᱫᱟᱹᱧ ᱚᱱᱟ ᱠᱚᱨᱮ ᱫᱚ ᱪᱮᱫ ᱠᱚ ᱢᱮᱱᱟᱜ ᱟᱠᱟᱫᱟ ᱧᱮᱧᱮᱞ ᱞᱮᱠᱟᱱᱟᱜ
ᱱᱚᱰᱮ ᱫᱚ ᱡᱟᱦᱟᱸ ᱚᱱᱟ ᱵᱟᱨᱭᱟ ᱜᱟᱰᱟ ᱡᱟᱦᱟᱸ ᱢᱤᱫᱴᱷᱮᱱ ᱛᱚᱞ ᱢᱤᱫ ᱠᱟᱱᱟ ᱚᱱᱟ ᱠᱚ ᱛᱚᱞ ᱟᱠᱟᱫᱟ ᱱᱚᱰᱮ ᱫᱚ ᱡᱚᱠᱷᱚᱱ ᱫᱟᱜ ᱠᱚ ᱟᱲᱟᱜᱟ ᱥᱮ ᱮᱱᱨᱮᱦᱚᱸ ᱟᱹᱰᱤ ᱧᱮᱞᱚᱜᱼᱟ ᱢᱚᱡᱽ ᱜᱮ ᱛᱟᱯᱚᱨᱮ ᱟᱹᱰᱤᱜᱟᱱ ᱡᱟᱭᱜᱟ ᱜᱮ ᱫᱚᱠᱟᱱ ᱠᱚ ᱤᱭᱟᱹ ᱠᱚ ᱢᱮᱱᱟᱜ ᱟᱠᱟᱫ ᱜᱮᱭᱟ ᱵᱷᱟᱹᱜᱤ ᱜᱮ ᱢᱮᱱᱟᱜᱼᱟ᱾ ᱫᱟᱬᱟ ᱞᱮᱠᱟ ᱫᱚ ᱯᱟᱨᱟᱥᱱᱟᱛᱷ ᱯᱟᱦᱟᱲ ᱢᱮᱱᱟᱜᱼᱟ᱾
ᱚᱻ ᱟᱨ ᱛᱟᱦᱚᱞᱮ ᱱᱟᱢᱩᱠ ᱢᱩᱠᱩᱴᱢᱩᱱᱤ ᱰᱮᱢ ᱨᱮᱫᱚ ᱱᱟᱹᱣᱠᱟᱹ ᱠᱚ ᱥᱮ ᱡᱟᱦᱟᱡᱽ ᱠᱚ ᱪᱮᱫ ᱠᱚ ᱢᱮᱱᱟᱜ ᱟᱠᱟᱫᱟ?
ᱦᱚᱭ ᱢᱮᱱᱟᱜ ᱟᱠᱟᱫᱟ ᱰᱷᱚᱸᱜᱟ ᱢᱮᱱᱟᱜᱼᱟ, ᱱᱟᱹᱣᱠᱟᱹ ᱢᱮᱱᱟᱜᱼᱟ ᱟᱨ ᱱᱮᱛᱟᱨ ᱫᱚ ᱚᱱᱟ ᱞᱟᱹᱣᱲᱤᱭᱟᱹ ᱫᱚ ᱱᱟᱦᱟᱜ ᱚᱱᱟ ᱢᱚᱴᱚᱨ ᱫᱤᱭᱟ. ᱵᱟᱡᱽ ᱢᱚᱴᱚᱨ ᱫᱤᱭᱟ. ᱯᱟᱪᱷᱮ ᱞᱟᱫᱟ ᱚᱱᱠᱟᱱᱟᱜ ᱢᱮᱱᱟᱜ ᱟᱠᱟᱫᱟ ᱵᱮᱥᱤ ᱫᱚ
ᱟᱪᱷᱟ
ᱚᱱᱟ ᱦᱚᱛᱮᱜ ᱜᱮ ᱱᱚᱣᱟ ᱥᱟᱜ ᱠᱷᱚᱱᱟᱜ ᱦᱟᱱᱟ ᱥᱟᱜ ᱯᱟᱨᱠᱮ ᱫᱟᱬᱟ ᱥᱮᱱᱚᱜ ᱠᱟᱱᱟ ᱯᱟᱨᱠᱮ ᱢᱮᱱᱟᱜ ᱠᱟᱫᱟ ᱦᱟᱱᱟ ᱥᱟᱦᱟ ᱨᱮ ᱛᱚ ᱚᱱᱟ ᱡᱚᱞᱟ ᱯᱟᱨᱚᱢ ᱠᱟᱛᱮᱜ ᱜᱮ ᱥᱮᱱᱚᱜ ᱦᱩᱭᱩᱜ ᱛᱟᱱᱟ ᱚᱱᱛᱮ ᱜᱮ ᱛᱚ ᱚᱱᱟ ᱨᱮᱜᱮ ᱱᱟᱹᱣᱠᱟ. ᱨᱮ ᱫᱮᱡ ᱠᱟᱛᱮ ᱜᱮ ᱥᱮᱱᱚᱜ ᱦᱩᱭᱩᱜ ᱛᱮ ᱚᱱᱛᱮ ᱫᱚ
ᱦᱚᱭᱼᱦᱚᱭ
ᱦᱟᱱᱟ ᱯᱟᱨᱠᱮ ᱠᱚᱨᱮ ᱦᱚᱸ ᱟᱭᱢᱟ ᱜᱟᱱ ᱡᱤᱭᱟᱹᱞᱤ ᱜᱮ ᱢᱮᱱᱟᱜ ᱠᱟᱜ ᱠᱚᱣᱟ᱾ ᱞᱟᱹᱭ ᱫᱚ ᱥᱟᱸᱜᱮ ᱫᱚ ᱩᱱᱠᱩ ᱡᱟᱦᱟᱸ ᱦᱚᱨᱤᱱ ᱠᱟᱱᱟ ᱠᱚ ᱩᱱᱠᱩ ᱜᱮ ᱢᱮᱱᱟᱜ ᱠᱟᱫ ᱠᱚᱣᱟ ᱡᱟᱹᱥᱛᱤ ᱫᱚ᱾
ᱟᱨ ᱪᱮᱫ ᱠᱚ ᱢᱮᱱᱟ ᱟᱠᱟᱫᱟ᱾
ᱟᱨ ᱢᱮᱱᱟᱜ ᱟᱠᱟᱫᱟ, ᱫᱟᱬᱟ ᱞᱮᱠᱟ ᱫᱚ ᱚᱱᱠᱟᱛᱮ ᱚᱱᱟ ᱰᱮᱢ ᱨᱮᱱᱟᱜ ᱪᱤᱛᱟᱹᱨ ᱟᱹᱰᱤ ᱱᱟᱯᱟᱭ ᱧᱮᱞᱚᱜᱼᱟ ᱚᱱᱰᱮ ᱠᱷᱚᱱᱟᱜ ᱡᱟᱦᱟᱸ ᱦᱟᱱᱛᱮ ᱥᱟᱺᱜᱤᱧ ᱦᱟᱹᱵᱤᱡ ᱟᱨ ᱫᱷᱤᱨᱤ ᱛᱮᱠᱚ ᱛᱚᱞ ᱠᱟᱫᱟ᱾ ᱚᱱᱟ ᱠᱚ ᱨᱮᱱᱟᱜ ᱫᱟᱬᱟ ᱥᱮᱱ ᱞᱮᱱᱠᱷᱟᱱ ᱫᱚ ᱢᱚᱱᱮ ᱡᱤᱣᱤ ᱨᱟᱹᱥᱠᱟᱹ ᱟᱴᱠᱟᱨᱚᱜ ᱛᱟᱦᱮᱱ ᱜᱮᱭᱟ᱾
ᱟᱪᱪᱷᱟ
ᱚᱱᱟ ᱦᱚᱸ ᱚᱱᱠᱟ ᱨᱟᱵᱟᱝ ᱫᱤᱱ ᱰᱤᱥᱮᱢᱵᱚᱨ ᱡᱟᱱᱩᱣᱟᱨᱤ ᱪᱟᱸᱫᱟ ᱥᱮᱫ ᱥᱮᱱ ᱞᱮᱱᱠᱷᱟᱡ ᱫᱚ ᱟᱫᱚ ᱯᱤᱠᱱᱤᱠ ᱠᱚ ᱥᱮ ᱫᱟᱬᱟᱱᱟ ᱦᱤᱡᱩᱜ ᱛᱟᱦᱮᱱᱟ ᱩᱱ ᱥᱚᱢᱚᱭ ᱫᱚ ᱚᱱᱠᱟᱱ ᱥᱚᱢᱚᱭ ᱥᱮᱱ ᱞᱮᱱᱠᱷᱟᱱ ᱫᱚ ᱚᱱᱟ ᱠᱚᱨᱮᱱ ᱢᱮᱞᱟ ᱵᱟᱹᱭᱥᱟᱹᱜ ᱼᱟ ᱚᱱᱟ ᱠᱚᱦᱚᱸ ᱧᱮᱞ ᱞᱮᱠᱟᱱᱟᱜ ᱜᱮ ᱡᱤᱱᱤᱥ ᱠᱟᱱᱟ᱾
ᱦᱩᱸ ᱱᱟᱯᱟᱭ ᱜᱮ ᱛᱟᱦᱚᱞᱮ ᱫᱟᱬᱟᱱ ᱪᱟᱞᱟᱜ ᱦᱩᱭᱩᱜᱼᱟ ᱛᱚᱵᱮ᱾
ᱛᱟᱦᱚᱞᱮ ᱡᱚᱢ ᱵᱟᱲᱟ ᱠᱚᱫᱚ ᱦᱩᱭ ᱮᱱᱟ ᱥᱮ ᱵᱟᱝᱟ?
ᱦᱮᱸ ᱡᱚᱢ ᱵᱟᱲᱟ ᱠᱚᱫᱚ ᱦᱩᱭᱮᱱ ᱜᱮᱭᱟ᱾ ᱠᱟᱹᱴᱤᱡ
ᱚᱸᱰᱮ ᱦᱚᱸ ᱦᱚᱸᱜᱼᱚᱭ ᱤᱥᱤᱱ ᱵᱟᱥᱟᱝ ᱠᱚᱫᱚ ᱦᱩᱭᱱᱟ᱾ ᱡᱚᱢ ᱵᱟᱲᱟ ᱦᱩᱭᱩᱜᱼᱟ ᱟᱫᱚ ᱱᱤᱛᱚᱜ ᱫᱚ ᱱᱟᱜ ᱠᱷᱟᱱ ᱟᱪᱪᱷᱟ ᱴᱷᱤᱠ ᱜᱮᱭᱟ ᱢᱟ ᱛᱟᱦᱚᱞᱮ ᱤᱱᱠᱟᱹ ᱜᱮᱞᱟᱝ ᱨᱚᱯᱚᱲ ᱠᱟᱱᱟ ᱛᱮᱦᱮᱧ ᱫᱚ᱾
ᱴᱷᱤᱠ ᱜᱮᱭᱟ ᱢᱟ ᱦᱚᱭ ᱫᱚ᱾
ᱦᱚᱭ ᱴᱷᱤᱠ ᱜᱮᱭᱟ ᱢᱟ ᱛᱟᱦᱚᱞᱮ ᱡᱚᱦᱟᱨ ᱜᱮ ᱦᱚᱭ ᱢᱟ᱾